ᱦᱮᱸ ᱢᱮᱱᱫᱟᱹᱧ ᱨᱚᱲᱮᱢ ᱟᱡᱚᱢ ᱮᱫ ᱛᱤᱧᱟᱹ ᱛᱚ
ᱟᱡᱚᱢᱚᱜ ᱠᱟᱱᱟ ᱾
ᱦᱮᱞᱳ ᱟᱪᱪᱷᱟ ᱟᱨ ᱚᱱᱠᱟ ᱞᱮᱠᱟ ᱥᱟᱰᱮ ᱠᱚ ᱵᱟᱝ ᱟᱚᱜ ᱠᱟᱱᱟ ᱛᱚ? ᱦᱮᱸ ᱦᱮᱸ ᱟᱡᱚᱢᱚᱜ ᱠᱟᱱᱟ
ᱠᱟᱞ ᱠᱟ ᱱᱟᱜ ᱮᱲᱮ ᱨᱚᱴᱮ ᱠᱚ ᱨᱟ ᱫᱟ
ᱛᱟᱦᱞᱮ ᱪᱮ ᱠᱚᱢ ᱪᱤᱠᱟᱹ ᱵᱟᱲᱟᱭᱮᱫᱟ ᱦᱮᱸ ᱯᱩᱨᱟᱹ ᱯᱩᱨᱟᱹ ᱵᱮᱥ ᱮᱠᱫᱚᱢ ᱥᱟᱯᱷᱟ ᱥᱟᱯᱷᱤ ᱾
ᱦᱮᱸ ᱫᱩᱞ ᱠᱟᱱ ᱛᱟᱦᱮᱱᱟ ᱫᱟᱜ ᱠᱚ ᱡᱚᱨᱚ ᱵᱟᱲᱟ ᱠᱮᱫᱟ ᱢᱤᱫ ᱜᱷᱟᱹᱲᱤᱡ ᱛᱟᱨᱯᱚᱨᱮ ᱫᱩᱲᱩᱵ ᱵᱟᱲᱟ ᱦᱩᱭ ᱟᱠᱟᱱᱟ ᱾
ᱚ ᱟᱪᱷᱟ ᱟᱪᱪᱷᱟ ᱛᱟᱦᱚᱞᱮ ᱱᱟᱯᱟᱭ ᱠᱟᱛᱷᱟ ᱫᱟᱠᱟ ᱠᱚᱫᱚ ᱡᱚᱢ ᱵᱟᱲᱟ ᱦᱩᱭᱱᱟ ᱥᱮ ᱟᱹᱣᱨᱤ?
ᱦᱩᱸ ᱡᱚᱢ ᱫᱚ ᱦᱩᱭᱩᱜ ᱠᱟᱱᱟ ᱾
ᱦᱮᱞᱳ ᱛᱟᱦᱚᱞᱮ ᱪᱮᱫ ᱠᱚ ᱯᱮ ᱩᱛᱩ ᱞᱮᱫᱟ ᱛᱮᱦᱮᱧ ᱫᱚ
ᱩᱛᱩ ᱠᱚᱫᱚ ᱱᱚᱜ-ᱚᱭ ᱱᱚᱝᱠᱟᱱᱟ ᱮᱠᱫᱚᱢ ᱵᱷᱟᱜᱤ ᱵᱷᱟᱞᱤ ᱵᱷᱟᱞᱤ ᱜᱮ ᱱᱮᱛᱟᱨ ᱫᱚ ᱱᱟᱜ ᱟᱛᱳ
ᱦᱮᱸ
ᱡᱤᱱᱤᱥ ᱠᱚ
ᱴᱟᱣᱟᱨ ᱡᱟᱹᱱᱤᱡ ᱠᱷᱟᱱ ᱰᱤᱥᱴᱟᱵ ᱮᱫ ᱛᱟᱢᱟᱭ ᱥᱮ ᱤᱧᱟᱹᱜ ᱜᱮ ᱰᱤᱥᱴᱟᱵ ᱮᱫ ᱛᱤᱧᱟᱹ ᱫᱟᱲᱮ ᱚᱱᱟ
ᱴᱷᱤᱠ ᱜᱮ ᱧᱟᱢᱟ
ᱦᱳᱭ ᱦᱳᱭ ᱟᱫᱚ ᱡᱟᱦᱟᱱᱟᱜ ᱜᱮᱢ ᱨᱚᱲ ᱛᱟᱞᱟᱝᱟ ᱢᱟᱱᱮ ᱚᱱᱠᱟ ᱥᱟᱱᱛᱟᱲ ᱛᱮ ᱜᱮ ᱨᱚᱲ ᱛᱟᱞᱟᱝ ᱢᱮ ᱥᱤᱨᱤᱭᱮᱥ ᱧᱚᱜ ᱜᱟᱞᱢᱟᱨᱟᱜ ᱛᱟᱞᱟᱝ ᱢᱮ ᱾
ᱦᱮᱸ ᱦᱮᱸ ᱾ ᱛᱟᱦᱚᱞᱮ ᱫᱟᱠᱟ ᱠᱚᱫᱚᱢ ᱡᱚᱢ ᱵᱟᱲᱟ ᱠᱮᱫᱟ ᱥᱮ ᱵᱟᱝ
ᱫᱟᱠᱟ ᱠᱚᱫᱚ ᱟᱹᱣᱨᱤ ᱡᱚᱢ ᱵᱟᱲᱟ ᱦᱩᱭᱩᱜᱼᱟ ᱱᱚᱜᱼᱚᱭ ᱟᱨ ᱢᱤᱫ ᱜᱷᱟᱹᱲᱤᱡ ᱯᱚᱨᱮ ᱡᱚᱢ ᱦᱩᱭᱩᱜᱼᱟ ᱱᱟᱸᱜ
ᱟᱨ
ᱦᱳᱭ ᱦᱳᱭ ᱪᱮᱫ ᱫᱚᱢ ᱢᱮᱱᱫᱟ ᱵᱟᱹᱧ ᱟᱸᱡᱚᱢ ᱞᱮᱫ ᱛᱟᱢᱟ
ᱤᱧ ᱜᱚᱰᱟ ᱥᱮᱫ ᱜᱚᱰᱟ ᱥᱮᱫ ᱮᱢ ᱪᱟᱞᱟᱣ ᱞᱮᱱᱟ
ᱦᱮᱸ ᱦᱮᱸ ᱜᱚᱰᱟ ᱥᱮᱫ ᱪᱟᱞᱟᱣ ᱦᱩᱭ ᱞᱮᱱᱟ ᱜᱚᱰᱟ ᱪᱟᱞᱟᱣ ᱠᱟᱛᱮ ᱠᱷᱮᱞ ᱵᱟᱲᱟ ᱦᱩᱭᱱᱟ᱾ ᱠᱷᱮᱞ ᱵᱟᱲᱟ ᱠᱟᱛᱮᱜ ᱨᱩᱣᱟᱹᱲ ᱦᱩᱭᱱᱟ ᱱᱚᱜ ᱚᱭ ᱥᱟᱛ ᱵᱟᱡᱟ ᱚᱠᱛᱚ ᱥᱮᱫ ᱨᱩᱣᱟᱹᱲ ᱦᱩᱭᱱᱟ ᱟᱨ ᱟᱢ ᱫᱚ ᱛᱟᱦᱚᱞᱮ ᱜᱚᱰᱟ ᱥᱮᱫ ᱮᱢ ᱪᱟᱞᱟᱣ ᱞᱮᱱᱟ ᱥᱮ ᱵᱟᱝ?
ᱪᱟᱞᱟᱣ ᱦᱩᱭ ᱞᱮᱱ ᱜᱮᱭᱟ ᱦᱮ ᱫᱟᱬᱟ ᱵᱟᱲᱟ
ᱚ
ᱪᱮᱫᱠᱟ ᱜᱚᱨᱚᱢ ᱠᱟᱱᱟ ᱛᱚ ᱛᱟᱦᱞᱮ
ᱞᱚᱞᱚ ᱫᱚ ᱞᱚᱞᱚ ᱠᱟᱱ ᱜᱮᱭᱟ ᱩᱫᱽᱜᱟᱹᱨ ᱦᱚᱸ ᱩᱫᱽᱜᱟᱹᱨ ᱠᱟᱱᱟ
ᱦᱩᱜᱼᱦᱩᱸ
ᱫᱚ
ᱵᱟᱭ ᱨᱮ ᱠᱚᱨᱮ ᱫᱚ ᱦᱟᱸᱜ ᱨᱮᱭᱟᱲ ᱧᱚᱜ ᱜᱮ ᱵᱩᱡᱷᱟᱹᱜ ᱠᱟᱱᱟ ᱦᱚᱞᱦᱟ ᱢᱟᱫᱷᱮᱨ ᱫᱟᱜ ᱵᱟᱲᱟ ᱟᱠᱟᱫᱟᱭ ᱛᱚ ᱟᱫ ᱚᱱᱠᱟ ᱞᱮᱠᱟ ᱨᱮᱭᱟᱲ ᱧᱚᱜ ᱜᱮ ᱟᱹᱭᱠᱟᱹᱜ ᱠᱟᱱᱟ ᱟᱨ ᱚᱱᱛᱮ ᱫᱚ ᱛᱟᱦᱚᱞᱮ ᱚᱠᱟ ᱞᱮᱠᱟ?
ᱱᱤᱛᱚᱜ ᱫᱚ ᱴᱷᱤᱠ ᱜᱮᱭ ᱢᱚᱴᱟ ᱢᱩᱴᱤ ᱵᱷᱟᱞᱮ ᱜᱮ ᱵᱩᱡᱷᱟᱹᱜ ᱠᱟᱱᱟ᱾ ᱫᱟᱜ ᱡᱟᱹᱲᱤ ᱵᱟᱲᱟ ᱠᱟᱛᱮ ᱤᱱᱟᱹᱛᱮ ᱠᱟᱹᱴᱤᱡ ᱴᱷᱤᱠ ᱜᱮᱭᱟ ᱢᱚᱥᱟᱢ ᱫᱚ ᱢᱟᱱᱮ ᱤᱭᱟᱹ ᱫᱚ ᱨᱤᱢᱤᱞ ᱠᱚᱫᱚ ᱮᱢᱚᱱ ᱫᱚ ᱵᱟᱹᱱᱩᱜ ᱠᱟᱫᱟ ᱦᱟᱞᱠᱟ ᱦᱟᱞᱠᱟ ᱤᱯᱤᱞ ᱠᱚ ᱨᱟᱠᱟᱵ ᱟᱠᱟᱱᱟ
ᱟᱪᱷᱟ
ᱟᱨ ᱛᱟᱦᱚᱞᱮ ᱛᱤᱦᱤᱸᱧ ᱫᱚᱞᱟᱝ ᱜᱟᱞ ᱢᱟᱨᱟᱜᱼᱟ ᱱᱚᱝᱠᱟ ᱢᱟᱱᱮ ᱵᱩᱨᱩ ᱵᱚᱸᱜᱟ ᱤᱫᱤ ᱠᱟᱛᱮᱜ ᱟᱨ ᱥᱮ
ᱟᱪᱪᱷᱟ ᱟᱢᱫᱚ ᱛᱟᱦᱚᱞᱮ ᱵᱩᱨᱩ ᱵᱚᱸᱜᱟ ᱧᱮᱞᱮᱢ ᱪᱟᱞᱟᱣ ᱵᱟᱲᱟ ᱟᱠᱟᱱᱟ ᱥᱮ ᱵᱟᱝ
ᱪᱟᱞᱟᱣ ᱫᱚ ᱪᱟᱞᱟᱣ ᱦᱩᱭ ᱟᱠᱟᱱ ᱜᱮᱭᱟ ᱵᱟᱦᱞᱮ ᱧᱚᱜ
ᱚ ᱟᱪᱪᱷᱟ ᱛᱟᱦᱚᱞᱮ ᱵᱩᱨᱩ ᱵᱚᱸᱜᱟ ᱫᱚ ᱚᱠᱟ ᱦᱤᱞᱳᱜ ᱠᱷᱚᱱ ᱮᱦᱚᱵᱚᱜ ᱠᱟᱱᱟ
ᱴᱟᱭᱤᱯ ᱠᱚᱫᱚ ᱠᱷᱟᱱ ᱵᱟᱝ ᱡᱟᱹᱜ ᱠᱟᱱᱟ ᱡᱟᱭ ᱦᱳᱠ ᱛᱤᱥ ᱠᱷᱚᱱᱟᱜ ᱮᱦᱚᱵᱚᱜ ᱠᱟᱱᱟ ᱠᱷᱟᱱ ᱞᱟᱹᱭᱮᱫᱟ ᱠᱚ ᱱᱤᱭᱟᱹᱫᱟ ᱛᱚᱼᱼ
ᱫᱚᱚᱢ ᱪᱟᱞᱟᱣ ᱞᱮᱱᱟ
ᱦᱮᱸ ᱧᱮᱞ ᱧᱮᱞ ᱪᱟᱞᱟᱣ ᱞᱮᱱᱟ ᱢᱟᱢᱟ ᱛᱟᱠᱚ ᱴᱷᱮᱱ ᱠᱷᱚᱱᱟᱜ ᱜᱮ ᱢᱟᱢᱟ ᱛᱟᱨᱮᱱ ᱠᱷᱚᱱᱟᱜ ᱜᱮ ᱚᱱᱟ ᱦᱚᱸ ᱟᱹᱰᱤ ᱨᱟᱹᱥᱠᱟᱹ ᱠᱟᱨᱚᱱ ᱡᱤᱱᱤᱥ ᱛᱟᱭ ᱛᱟᱦᱮᱸ ᱠᱟᱱᱟ
ᱚ ᱟᱪᱪᱷᱟ ᱚᱱᱟ ᱵᱩᱨᱩ ᱵᱚᱸᱜᱟ ᱫᱚ ᱚᱠᱟᱨᱮ ᱦᱩᱭᱩᱜ ᱛᱮ
ᱵᱩᱨᱩ ᱵᱚᱸᱜᱟ ᱦᱟᱱᱮ ᱥᱤᱞᱫᱟᱹ ᱦᱟᱱᱛᱮ ᱯᱟᱨᱚᱢ ᱪᱮᱫ ᱠᱚ ᱞᱟᱹᱭᱟ ᱵᱮᱞᱯᱟᱦᱟᱲᱤ ᱥᱟᱭᱤᱰ ᱯᱟᱲᱟᱜᱼᱟ
ᱚ ᱟᱫᱚ ᱟᱯᱮ ᱴᱷᱮᱱ ᱠᱷᱚᱱ ᱫᱚ ᱦᱟᱜ ᱥᱩᱨ ᱧᱚᱜ ᱜᱮᱭᱟ ᱵᱟᱝ
ᱦᱮᱸ ᱢᱚᱴᱟ ᱢᱩᱴᱤ ᱟᱨᱠᱤ ᱫᱚᱢᱮ ᱫᱚ ᱵᱟᱝ ᱥᱩᱨᱟ ᱦᱳᱭ
ᱦᱚ
ᱦᱮᱣᱟ ᱯᱚᱧᱪᱟᱥ ᱪᱷᱩ
ᱢᱟᱱᱮ ᱫᱚᱢᱮ ᱫᱚ ᱦᱟᱜ ᱵᱟᱝ ᱵᱟᱝ ᱥᱟᱺᱜᱤᱧᱟ ᱵᱟᱝ
ᱦᱮᱸ ᱛᱟᱨᱯᱚᱨᱮ ᱠᱟᱹᱴᱤᱡ ᱢᱳᱴᱟᱢᱩᱴᱤ ᱥᱩᱨ ᱵᱩᱡᱷᱟᱹᱜ-ᱟ ᱛᱟᱯᱚᱨᱮ ᱵᱩᱨᱩ ᱵᱚᱸᱜᱟ ᱫᱚ ᱚᱱᱛᱮ ᱠᱟᱹᱴᱤᱡ ᱚᱸᱰᱮ ᱠᱷᱚᱱᱟᱜ ᱯᱚᱱᱨᱚ ᱠᱩᱲᱤ ᱯᱚᱱᱨᱚ ᱠᱤᱞᱳᱢᱤᱴᱟᱨ ᱫᱚ ᱦᱳᱭᱳ ᱜᱮᱭᱟ ᱯᱨᱟᱭ
ᱚᱸᱻᱻ ᱛᱟᱦᱚᱞᱮ ᱚᱠᱟ ᱞᱮᱠᱟ ᱠᱚ ᱦᱚᱲᱚᱜᱼᱟ ᱵᱩᱨᱩ ᱵᱚᱸᱜᱟ ᱨᱮ
ᱱᱮᱜ-ᱮ
ᱢᱮᱱᱫᱟᱹᱧ ᱦᱚᱲ ᱠᱚ ᱛᱤᱱᱟᱹᱜ ᱜᱟᱱ ᱠᱚ ᱦᱚᱲᱚᱜ-ᱟ? ᱦᱮᱸ,
ᱦᱚᱲ ᱢᱟ ᱟᱰᱤ ᱵᱷᱟᱞᱮ ᱠᱚ ᱦᱚᱲᱚᱜ-ᱟ᱾ ᱵᱟᱨᱫᱤᱱ ᱥᱮᱛᱟᱜ ᱠᱷᱚᱱᱟᱜ ᱟᱹᱭᱩᱵ ᱫᱷᱟᱹᱵᱤᱡ ᱫᱚ
ᱦᱟᱸᱻ ᱦᱟ ᱱᱟᱯᱟᱭ ᱠᱟᱛᱷᱟ
ᱡᱟᱦᱟᱸᱭ ᱠᱚ ᱛᱟᱦᱮᱱ ᱜᱮᱭᱟ ᱱᱟᱜ ᱠᱷᱟᱱ ᱫᱚᱥᱟᱨ ᱫᱤᱱ ᱠᱚ ᱦᱩᱭᱩᱜᱼᱟ
ᱞᱟᱹᱭ ᱟᱹᱧ ᱛᱟᱦᱚᱞᱮ ᱱᱚᱝᱠᱟ ᱞᱮᱠᱟ ᱢᱟᱱᱮ ᱵᱩᱨᱩ ᱵᱚᱸᱜᱟ ᱨᱮᱫᱚ ᱚᱠᱟᱞᱮᱠᱟ ᱢᱟᱱᱮ ᱵᱩᱨᱩ ᱪᱚᱴ ᱨᱮ ᱵᱚᱸᱜᱟᱭᱟ ᱥᱮ
ᱪᱮᱫ ᱞᱮᱠᱟ ᱫᱚᱠᱚ ᱵᱚᱸᱜᱟᱭᱟ ᱚᱱᱟ ᱵᱩᱨᱩ ᱵᱚᱸᱜᱟ ᱨᱮᱫᱚ ᱤᱧᱢᱟ ᱦᱟᱸᱜ ᱵᱟᱹᱧ ᱵᱟᱰᱟᱭᱟ ᱢᱟ ᱛᱟᱦᱞᱮ ᱞᱟᱹᱭᱟᱹᱧ ᱛᱟᱞᱟᱝ ᱢᱮ ᱟᱢᱜᱮ
ᱵᱮᱱᱟᱜ ᱠᱟᱱᱟᱭ ᱮᱸᱻ ᱪᱮᱛᱟᱱ ᱨᱮᱠᱚ ᱵᱚᱸᱜᱟ ᱵᱚᱸᱜᱟ ᱫᱚ ᱟᱨ ᱥᱤᱨᱯ ᱚᱱᱟᱫᱚ ᱚᱱᱟ ᱴᱟᱭᱤᱢ ᱵᱚ ᱢᱟᱱᱟᱮ ᱡᱚᱠᱷᱚᱱ ᱵᱩᱨᱩ ᱵᱚᱸᱜᱟ ᱠᱚ ᱪᱟᱞᱟᱜ ᱜᱮᱭᱟ ᱚᱱᱟ ᱞᱟᱦᱟ ᱫᱤᱱ ᱦᱤᱞᱚᱹᱜ ᱠᱚ ᱵᱚᱸᱜᱟᱭᱟ ᱚᱸᱰᱮ ᱫᱚ ᱡᱮᱢᱚᱱ ᱱᱚᱛᱮ ᱴᱩᱩᱨᱟᱹ ᱯᱟᱛᱟ ᱦᱩᱭᱩᱜᱼᱟ ᱛᱚ ᱥᱮᱸᱫᱽᱨᱟ ᱚᱭ ᱥᱮᱸᱫᱽᱨᱟ ᱛᱟᱨ ᱞᱟᱦᱟ ᱫᱤᱱ ᱫᱚᱥᱟᱨ ᱵᱚᱸᱜᱟᱭᱟᱠᱚ ᱥᱮ ᱵᱚᱸᱜᱟ ᱞᱟᱦᱟᱭᱟᱠᱚ ᱛᱟᱨᱯᱚᱨᱮ ᱯᱚᱨᱮ ᱢᱟᱲᱟᱝ ᱦᱤᱞᱳᱜ ᱠᱚ ᱵᱚᱸᱜᱟᱭᱟ ᱵᱟᱞᱮ ᱵᱮᱱᱟᱣ ᱠᱟᱜᱟ ᱡᱟᱭᱜᱟ ᱠᱚ᱾
ᱦᱳᱭ-ᱦᱳᱭ
ᱟᱨ ᱡᱟᱦᱟᱸ ᱡᱮ ᱦᱤᱞᱳᱜ ᱵᱚᱸᱜᱟ ᱫᱤᱱᱳᱜ ᱫᱚ, ᱩᱱ ᱦᱤᱞᱳᱜ ᱫᱚ ᱚᱠᱚᱭ ᱠᱚᱫᱚᱼᱼ ᱯᱨᱚᱥᱟᱫ ᱠᱚ ᱤᱫᱤ ᱜᱮᱭᱟ, ᱚᱠᱚᱭ ᱠᱚᱫᱚ ᱧᱮᱞ ᱠᱚ ᱪᱟᱞᱟᱜ-ᱟ, ᱚᱠᱚᱭ ᱠᱚᱫᱚ ᱠᱚᱼᱼ ᱯᱚᱭᱥᱟ ᱠᱚ ᱫᱟᱱ ᱦᱚᱴᱚ ᱠᱟᱜ-ᱟ, ᱟᱨᱠᱤ ᱡᱮ ᱡᱟᱨ ᱟᱨᱠᱤ ᱡᱮᱢᱚᱱ,
ᱩᱨᱩᱢ ᱵᱮᱠᱮᱴ ᱨᱮ,
ᱦᱳᱭ-ᱦᱳᱭ ᱟᱫᱚ ᱱᱚᱝᱠᱟ ᱞᱮᱠᱟᱹᱧ ᱟᱸᱡᱚᱢ ᱟᱠᱟᱫᱟ ᱡᱮ ᱵᱟᱝᱢᱟ ᱱᱤᱭᱟᱹ ᱫᱷᱟᱣ ᱫᱚ ᱥᱮᱪᱮᱫᱼᱼ ᱚᱸᱰᱮ ᱵᱩᱨᱩ ᱵᱚᱸᱜᱟ ᱨᱮ, ᱥᱮ ᱵᱩᱨᱩ ᱫᱮᱡᱚᱜ ᱞᱟᱹᱜᱤᱫ ᱚᱠᱟ ᱞᱮᱠᱟ ᱨᱟᱥᱼᱼ ᱠᱟ ᱠᱚ ᱵᱮᱱᱟᱣ ᱠᱟᱫᱟ ᱥᱮ ᱥᱤᱸᱲᱤ ᱠᱚ ᱵᱮᱱᱟᱣ ᱠᱟᱫᱟ ᱥᱮ ᱪᱮᱫ?
ᱦᱮᱸ ᱦᱮᱸ ᱳᱭ ᱯᱨᱟᱭ ᱠᱚᱢᱯᱞᱤᱴ ᱠᱟᱱ ᱛᱟᱠᱚᱣᱟ᱾ ᱟᱨ ᱠᱤᱪᱷᱩ ᱫᱤᱱ ᱜᱮ ᱠᱷᱚᱵᱚᱨ ᱟᱸᱡᱚᱢᱚᱜ ᱠᱟᱱ ᱛᱟᱦᱮᱸᱜᱼᱼ ᱚᱱᱟ ᱫᱚ ᱱᱟᱜ ᱠᱟᱱᱟ ᱦᱚᱲᱟᱜ ᱠᱚᱜᱮ ᱥᱩᱵᱤᱫᱷᱟ ᱡᱟᱭᱦᱳᱠ ᱢᱟᱱᱮᱼᱼ ᱵᱩᱨᱩ ᱢᱟ ᱫᱟᱜ ᱢᱟᱜ ᱞᱮᱠᱷᱟᱱ ᱛᱚ ᱞᱮᱸᱡᱮᱫ ᱢᱮᱸᱡᱮᱫ ᱫᱷᱤᱨᱤ ᱠᱚᱛᱮ ᱫᱚᱼᱼ ᱱᱤᱭᱟᱹ ᱛᱮᱠᱷᱟᱱ ᱱᱟᱯᱟᱭ-ᱱᱟᱯᱟᱭ ᱛᱮᱠᱚ ᱫᱮᱡᱚᱜ-ᱟ᱾ ᱦᱩᱸ
ᱫᱮᱡᱚᱜ ᱥᱚᱢᱚᱭ ᱮᱴᱠᱮᱴᱚᱸᱬᱮ ᱦᱚᱸ ᱛᱟᱸᱦᱚᱞᱮ ᱵᱟᱝ ᱦᱩᱭᱩᱜ ᱛᱟᱠᱚᱣᱟ ᱵᱟᱝ?
ᱦᱮᱸ ᱦᱮᱸ ᱮᱸᱰᱮᱠᱷᱟᱱ ᱱᱟᱯᱟᱭ ᱫᱮᱡᱚᱜ ᱟᱠᱚ ᱮᱴᱠᱮᱴᱚᱸᱬᱮ ᱠᱚ ᱵᱟᱝ ᱦᱩᱭᱩᱜ ᱛᱟᱠᱚᱣᱟ᱾
ᱟᱪᱪᱷᱟ ᱛᱟᱦᱚᱞᱮ ᱚᱸᱰᱮ ᱵᱩᱨᱩ ᱵᱚᱸᱜᱟ ᱨᱮᱫᱚ ᱪᱮᱫ ᱠᱚ ᱧᱟᱢᱚᱜ-ᱟ?
ᱧᱟᱢ ᱛᱮᱱᱟᱜ ᱫᱚ ᱱᱟᱜ ᱠᱷᱟᱱ ᱱᱤᱛᱚᱜ ᱫᱚ ᱡᱚᱢ ᱡᱤᱱᱤᱥ ᱞᱮᱠᱟᱛᱮᱫᱚᱼᱼ ᱡᱤᱞ ᱯᱤᱴᱷᱟᱹ ᱠᱚᱼᱼ ᱛᱟᱯᱚᱨᱮ ᱟᱨᱚ ᱮᱢᱟᱱ ᱛᱮᱱᱟᱜ ᱦᱚᱨᱚᱜ ᱡᱤᱱᱤᱥ ᱠᱚ ᱵᱚᱞᱛᱤ ᱟᱵᱚ ᱟᱵᱚᱣᱟᱜ ᱞᱟᱠᱪᱟᱨ ᱡᱤᱱᱤᱥ ᱠᱚᱜᱮ ᱢᱮᱱᱟᱜ ᱟᱠᱟᱫᱟ ᱡᱮᱢᱚᱱ ᱚᱱᱟ ᱥᱟᱠᱟᱢ ᱠᱚᱨᱮᱱᱟᱜ ᱜᱩᱝᱜᱩ ᱥᱟᱠᱟᱢ ᱠᱚᱨᱮᱱᱟᱜ ᱠᱩᱲᱤ ᱦᱚᱸ ᱧᱟᱢᱚᱜᱼᱟ ᱛᱟᱯᱚᱨᱮ ᱟᱨᱚ ᱚᱱᱠᱟᱜᱮ ᱚᱱᱟ ᱠᱚᱨᱮᱱᱟᱜ ᱜᱮ ᱯᱟᱝᱠᱷᱟ ᱠᱚ ᱧᱟᱢᱚᱜᱼᱟ
ᱚ ᱟᱪᱪᱷᱟ ᱟᱪᱪᱷᱟ ᱟᱨ ᱱᱚᱝᱠᱟ ᱞᱮᱠᱟ ᱢᱟᱱᱮ ᱡᱟᱦᱟᱸ ᱯᱟᱧᱪᱤ ᱫᱷᱩᱛᱤ ᱠᱚ ᱛᱟᱨᱯᱚᱨᱮ ᱡᱟᱦᱟᱸ ᱯᱟᱹᱧᱪᱤ ᱥᱟᱹᱲᱤ ᱠᱚ ᱱᱚᱣᱟ ᱠᱚ ᱧᱟᱢᱚᱜ ᱟᱥᱮ ᱵᱟᱝ ᱦᱩᱸ
ᱯᱟᱹ ᱯᱟᱹᱧᱪᱤ ᱥᱟᱹᱲᱤ ᱚᱱᱟ ᱠᱚᱦᱚᱸ ᱳᱭ ᱟᱵᱚᱣᱟᱜ ᱟᱹᱪᱟᱹᱞᱟᱠᱪᱟᱨ ᱡᱮ ᱚᱱᱟ ᱠᱚᱜᱮ ᱡᱤᱱᱤᱥ ᱧᱟᱢᱚᱜ ᱜᱮᱭᱟ ᱵᱮᱥᱤ ᱨᱮᱫᱚ
ᱦᱳᱭ ᱦᱳᱭ ᱟᱫᱚ ᱵᱩᱨᱩ ᱵᱚᱸᱜᱟ ᱫᱚ ᱟᱵᱚᱣᱟᱜ ᱫᱚ ᱢᱤᱫᱴᱮᱱ
ᱦᱚᱲᱟᱜ ᱠᱟᱱ ᱜᱮᱭᱟ ᱛᱚ
ᱥᱟᱱᱛᱟᱲ ᱥᱮᱫ ᱦᱚᱲᱟᱜ ᱢᱟᱱᱮ ᱥᱟᱱᱛᱟᱲ ᱠᱚᱣᱟᱜ ᱢᱤᱫᱴᱮᱡ ᱯᱚᱨᱚᱵ ᱠᱟᱱ ᱛᱟᱵᱚᱱᱟ ᱢᱟᱨᱟᱝ ᱯᱚᱨᱚᱵᱽ ᱜᱮ ᱢᱮᱱ ᱜᱟᱱᱚᱜᱼᱟ ᱵᱩᱨᱩ ᱵᱚᱸᱜᱟ ᱦ ᱚᱱᱠᱟ ᱯᱟᱛᱟ ᱞᱮᱠᱟᱱᱟᱜ ᱠᱟᱱ ᱛᱟᱵᱚᱱᱟ ᱟᱨ ᱪᱮᱫ ᱛᱚ ᱱᱚᱣᱟ ᱨᱮᱫᱚ ᱛᱟᱦᱞᱮ ᱥᱟᱱᱛᱟᱲ ᱠᱚᱫᱚ ᱦᱟᱸᱜ ᱰᱷᱮᱨ ᱜᱮ ᱠᱚ ᱪᱟᱞᱟᱜᱼᱟ ᱥᱟᱱᱛᱟᱲ ᱥᱟᱶᱛᱮ ᱫᱤᱠᱩ ᱠᱚᱦᱚᱸ ᱚᱱᱠᱟ ᱡᱟᱹᱱᱤᱡ ᱧᱮᱧᱮᱞ ᱫᱚᱠᱚ ᱪᱟᱞᱟᱣ ᱵᱟᱲᱟᱜ ᱜᱮᱭᱟ ᱵᱟᱝ
ᱦᱮᱸ ᱫᱤᱠᱩ ᱠᱚᱦᱚᱸ ᱪᱟᱞᱟᱜ ᱜᱮᱭᱟ ᱠᱚ ᱩᱱᱠᱩ ᱫᱚ ᱦᱤᱥᱟᱹᱵ ᱛᱮᱫᱚ ᱟᱠᱚᱣᱟᱜ ᱫᱚ ᱯᱟᱦᱟᱲ ᱾ ᱯᱟᱦᱟᱲ ᱯᱚᱨᱚᱵᱽ ᱛᱚ ᱱᱠᱩᱣᱟᱜ ᱫᱚ ᱟᱨᱚ ᱾
ᱦᱳᱭ ᱦᱳᱭ ᱟᱨ ᱵᱩᱨᱩ ᱵᱚᱸᱜᱟ ᱨᱮᱫᱚ ᱪᱮᱫ ᱚᱱᱠᱟ ᱞᱮᱠᱟ ᱮᱱᱮᱡ ᱥᱮᱨᱮᱧ ᱠᱚ ᱦᱩᱭᱩᱜᱼᱟ ᱥᱮ ᱪᱮᱫ ᱞᱮᱠᱟ?
ᱮᱱᱮᱡ ᱥᱮᱨᱮᱧ ᱫᱚ ᱱᱟᱜ ᱠᱷᱟᱱ ᱧᱤᱫᱟᱹ ᱠᱚ ᱱᱟᱜ ᱠᱷᱟᱱ ᱦᱩᱭᱩᱜ ᱜᱮᱭᱟ ᱢᱸᱰᱮ ᱵᱟᱝᱠᱷᱟᱱ ᱥᱤᱧ ᱛᱚ ᱱᱟᱜ ᱠᱷᱟᱱ ᱵᱟᱝ ᱦᱩᱭᱩᱜᱼᱟ ᱥᱤᱧ ᱫᱚ ᱱᱟᱜ ᱠᱷᱟᱱ ᱫᱮᱡ ᱟᱬᱜᱚ ᱠᱟᱛᱮᱜᱮ ᱥᱚᱢᱚᱭ ᱯ ᱠᱟᱴᱟᱣ ᱠᱚ ᱧᱤᱫᱟᱹᱱᱟᱜ ᱠᱷᱟᱱ ᱦᱩᱭᱩᱜ ᱜᱮᱭᱟ ᱡᱟᱦᱟᱸᱭ ᱚᱱᱠᱟᱱᱟᱜ ᱯᱚᱨᱚᱵᱽ ᱮᱱᱮᱡ ᱥᱮᱨᱮᱧ ᱤᱭᱟᱹᱣ ᱠᱚᱨᱟᱣ ᱚᱱᱟ ᱦᱚᱸ ᱢᱟᱱᱮ ᱵᱷᱟᱜᱮ ᱛᱚ ᱯᱨᱟᱭᱤᱡᱽ ᱢᱮᱟᱭᱤᱡᱽ ᱤᱱᱠᱟᱹᱱᱟᱜ ᱱᱮᱛᱟ ᱛᱟᱦᱮᱱ ᱩᱱᱠᱩ ᱠᱚᱨᱟᱣ
ᱦᱳᱭ ᱦᱳᱭ ᱦᱳᱭ ᱢᱟ ᱛᱚᱵᱮ ᱱᱚᱝᱠᱟ ᱜᱮᱞᱟᱝ ᱜᱟᱞᱢᱟᱨᱟᱜᱼᱟ ᱢᱟᱱᱮ ᱪᱮᱫ ᱞᱟᱹᱜᱤᱫ ᱤᱧ ᱢᱮᱱᱫᱟ ᱢᱟᱱᱮ ᱾ ᱚᱠᱟ ᱞᱮᱠᱟ ᱦᱟᱸᱜ ᱫᱚᱢᱮ ᱮᱴᱠᱮᱴᱚᱬᱮ ᱦᱩᱭᱩᱜ ᱠᱟᱱ ᱛᱟᱞᱟᱝ ᱠᱟᱛᱷᱟ ᱨᱮ ᱟᱫᱚ ᱾ ᱱᱚᱣᱟ ᱢᱟᱲᱟᱝ ᱧᱮᱞᱦᱩᱭ ᱞᱮᱱ ᱜᱮ ᱱᱚᱣᱟ ᱜᱟᱱ ᱚ ᱠᱟᱱᱟ ᱥᱮ ᱟᱨᱦᱚᱸᱞᱟᱝ ᱠᱚᱣᱟ ᱟᱡ ᱡᱩᱫᱤ ᱚᱠᱟ ᱞᱮᱠᱟ ᱦᱟᱸᱜ ᱵᱟᱝ ᱜᱟᱱᱚᱜᱼᱟ ᱛᱟᱦᱚᱞᱮ ᱛᱚ ᱵᱮᱠᱟᱨᱚᱜ ᱠᱟᱱᱟ ᱥᱮ
ᱟᱪᱪᱟ
ᱛᱚ ᱢᱟ ᱛᱚᱵᱮ ᱦᱮᱸ ᱱᱚᱣᱟ ᱢᱟᱲᱟᱝ ᱞᱟᱝ ᱧᱮᱞ ᱞᱮᱜᱮ ᱤᱱᱟᱹ ᱛᱟᱭᱱᱚᱢ ᱟᱨᱦᱚᱸ ᱞᱟᱝ ᱠᱚᱨᱟᱣᱟ
ᱟᱪᱪᱷᱟ ᱢᱟ